ᱦᱮᱞᱳᱣ?
ᱦᱮᱞᱳᱣ?
ᱦᱮᱞᱳᱣ
ᱦᱚᱸ ᱟᱞᱤᱧᱟᱜ ᱨᱚᱲ ᱟᱡᱚᱢᱚᱜ ᱜᱱᱟ᱾
ᱦᱮᱸ ᱟᱸᱡᱚᱢᱚᱜ ᱠᱟᱱᱟ᱾
ᱪᱮᱵᱤᱧ ᱪᱷᱤᱠᱟᱹᱭᱮᱫ ᱛᱮ?
ᱪᱮᱜ ᱜᱮ ᱵᱟᱝ ᱦᱟᱸᱜ ᱟᱻ ᱫᱩᱲᱩᱵ ᱠᱟᱱᱟᱞᱤᱧ ᱱᱤᱛᱚᱜ ᱫᱚ᱾ ᱟᱵᱮᱱ ᱜᱮ ᱪᱮᱫ ᱵᱮᱱ ᱪᱤᱠᱟᱹᱭᱮᱼᱟ?
ᱟᱞᱤᱧ ᱦᱚᱸ ᱪᱮ ᱦᱚᱸ ᱵᱟᱝᱟ ᱛᱚ ᱱᱤᱛᱚᱝ ᱨᱮᱱ ᱫᱟᱠᱟ ᱠᱚ ᱡᱚᱢ ᱵᱟᱲᱟ ᱦᱩᱭᱱᱟ᱾ ᱫᱩᱲᱩᱵ ᱵᱟᱲᱟ ᱦᱩᱭ ᱠᱟᱱᱟ ᱠᱟᱹᱴᱤ᱾
ᱛᱮᱦᱮᱧ ᱛᱟᱦᱚᱞᱮ ᱫᱟᱜ ᱵᱟᱲᱟ ᱠᱮᱜ- ᱟ ᱛᱟᱦᱞᱮ ᱥᱮ ᱵᱟᱝ ᱟᱯᱮᱥᱮᱱ ᱫᱚ?
ᱦᱚᱸ ᱛᱮᱦᱮᱧ ᱟᱹᱰᱤ ᱡᱳᱨ ᱜᱮ ᱫᱟᱜ ᱠᱟᱼᱟᱭ ᱥᱮᱛᱟᱜ ᱠᱷᱚᱱᱟᱜ ᱜᱮ᱾
ᱟᱪᱪᱷᱟ᱾
ᱟᱹᱵᱤᱱ ᱫᱚ ᱡᱚᱢ ᱵᱟᱲᱟ ᱠᱮᱜ-ᱟ ᱵᱤᱱ ᱥᱮ ᱵᱟᱝᱟ?
ᱦᱳᱭ ᱡᱚᱢ ᱠᱟᱛᱮᱫ ᱦᱟᱸᱜ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾
ᱚ᱾ ᱦᱮᱸᱛᱚ᱾ ᱛᱟᱦᱚᱞᱮ ᱟᱯᱮ ᱥᱮᱫ ᱦᱚᱸ ᱫᱟᱜ ᱠᱮ-ᱟᱭ ᱪᱮᱫ ᱞᱮᱠᱟ ᱥᱮ ᱵᱟᱭ ᱫᱟᱜ
ᱟᱞᱮ ᱥᱮᱱ ᱫᱚ ᱦᱟᱸᱜ ᱛᱟᱦᱮᱧ ᱫᱚ ᱦᱟᱸᱜ ᱵᱟᱭ ᱫᱟᱜ ᱟᱠᱟᱭᱟᱼᱟ ᱮᱸ ᱦᱚᱞᱟ ᱢᱟᱫᱷᱮᱨ ᱫᱟᱜ ᱠᱮᱼᱟᱭ᱾ ᱛᱟᱣ ᱨᱚᱦᱚᱭ ᱫᱚ ᱦᱟᱸᱜ ᱛᱤᱱᱟᱹᱜ ᱜᱟᱱ ᱯᱮ ᱨᱚᱦᱚᱭ ᱵᱟᱲᱟ ᱠᱮᱜᱼᱟ᱾
ᱟᱨ ᱨᱚᱦᱚᱭ ᱠᱚᱫᱚ ᱦᱟᱸᱜ ᱟᱸ ᱟᱫᱷᱟ ᱜᱟᱱ ᱫᱚ ᱨᱚᱦᱚᱭ ᱦᱩᱭ ᱠᱚᱜ ᱠᱟᱱ ᱜᱮᱭᱟ᱾ ᱛᱚ ᱟᱨ ᱟᱫᱷᱟ ᱜᱟᱱ ᱵᱟᱠᱤ ᱢᱮᱱᱟᱜᱼᱟ᱾
ᱟᱯᱮ ᱫᱚ ᱯᱮ ᱛᱤᱱᱟᱹᱜ ᱚᱱᱠᱟ ᱯᱮ ᱨᱚᱦᱚᱭ ᱠᱟᱜ ᱜᱮᱭᱟ?
ᱟᱞᱮ ᱫᱚ ᱦᱟᱸᱜ ᱟᱹᱣᱨᱤ ᱞᱮ ᱨᱚᱦᱚᱭᱟ ᱦᱟᱸᱜ᱾ ᱩᱸᱢᱠᱚᱢ ᱫᱷᱟᱨᱟ ᱞᱮ ᱨᱚᱦᱚᱭ ᱠᱟᱜᱼᱟ᱾
ᱚ᱾
ᱟᱞᱮ ᱥᱮᱱ ᱫᱚ ᱦᱟᱸᱜ ᱫᱟᱜ ᱡᱟᱹᱲᱤ ᱦᱚᱸ ᱠᱚᱢ ᱧᱚᱜ ᱜᱮᱭᱟ᱾ ᱦᱟᱸ ᱛᱚ ᱵᱟᱭ ᱫᱟᱜ ᱠᱟᱜ ᱞᱟᱦᱟ ᱛᱮᱦᱚᱸ᱾ ᱚᱱᱟ ᱠᱷᱟᱹᱛᱤᱨ ᱨᱚᱦᱚᱭ ᱦᱚᱸ ᱞᱮᱴ ᱧᱚᱜ ᱠᱟᱱᱟ᱾
ᱦᱚᱸ ᱛᱚ᱾ ᱫᱟᱜ ᱡᱟᱹᱲᱤ ᱵᱟᱝᱠᱷᱟᱱ ᱢᱟ ᱪᱮᱫ ᱦᱚᱸ ᱵᱟᱝ ᱦᱩᱭᱩᱜᱼᱟ ᱵᱟᱝᱥᱮ᱾
ᱦᱳᱭ᱾ ᱟᱯᱮ ᱴᱷᱮᱱ ᱜᱮ ᱦᱟᱸᱜ ᱪᱟᱸᱫᱳ ᱵᱚᱸᱜᱟ ᱦᱟᱸᱜ ᱰᱷᱮᱨ ᱫᱟᱜ ᱟᱯᱮ ᱠᱟᱱᱟᱭ᱾
ᱦᱚᱸ ᱱᱤᱭᱟᱹ ᱫᱷᱟᱣ ᱢᱟ ᱛᱚ ᱡᱟᱹᱲᱤ ᱫᱚ ᱦᱩᱭᱩᱜ ᱠᱟᱱ ᱜᱮᱭᱟ᱾ ᱚᱱᱟ ᱠᱷᱟᱹᱛᱤᱨ ᱛᱮᱜᱮ ᱟᱫᱷᱟ ᱜᱟᱱ ᱢᱟᱱᱮ ᱨᱚᱦᱚᱭ ᱫᱚ ᱦᱩᱭᱩ ᱜᱚᱫ ᱠᱟᱱ ᱜᱮᱭᱟ ᱟᱫᱷᱟ ᱜᱟᱱ ᱫᱚ᱾
ᱛᱟᱞᱦᱮ ᱦᱟᱸᱜ ᱪᱮᱫ ᱠᱚᱵᱮᱱ ᱪᱤᱠᱟᱹ ᱵᱟᱲᱟᱭᱮᱜᱼᱟ ᱛᱚᱦᱚᱞᱮ᱾ ᱤᱭᱟᱹ ᱦᱟᱸᱜ ᱨᱚᱦᱚᱭ ᱫᱚ ᱨᱚᱦᱚᱭ ᱵᱟᱫ ᱠᱟᱛᱮᱫ ᱪᱮᱫ ᱠᱚ ᱪᱤᱠᱟᱹ ᱵᱟᱲᱟᱭ ᱦᱩᱭᱩᱜ ᱜᱮᱭᱟ᱾
ᱦᱚᱸ ᱪᱮᱫ ᱦᱚᱸᱵᱟᱝ ᱜᱮ᱾ ᱟᱫᱚ ᱱᱚᱝᱠᱟᱱ ᱞᱮᱠᱟ ᱪᱮᱫ ᱦᱚᱸ ᱵᱟᱝ ᱜᱮ᱾ ᱚᱲᱟᱜ ᱨᱮᱱᱟᱜ ᱠᱟᱹᱢᱤ ᱠᱚᱜᱮ ᱡᱟ ᱠᱚ ᱠᱟᱹᱢᱤ ᱵᱟᱲᱟ ᱦᱩᱭᱩᱜ-ᱟ᱾ ᱟᱫᱚ ᱪᱮᱜ ᱦᱚᱸ ᱵᱟᱝ ᱞᱤᱧ ᱪᱤᱠᱟᱹᱭ ᱜᱮᱭᱟ᱾
ᱛᱟᱞᱦᱮ ᱟᱨ ᱫᱤᱭᱮ ᱫᱚ ᱟᱨ ᱱᱟᱯᱟᱭ ᱵᱟᱲᱟ ᱜᱮ ᱥᱟᱱᱟᱢ ᱦᱚᱲ ᱜᱮ᱾
ᱦᱤᱭ ᱦᱤᱛᱳᱜ ᱫᱚ ᱱᱟᱯᱟᱭ ᱜᱮ ᱡᱚᱛᱚ ᱠᱚᱜᱮ᱾
ᱟᱪᱪᱷᱟ᱾
ᱛᱟᱞᱦᱮ ᱚᱱᱛᱮ ᱫᱚ ᱦᱟᱸᱜ ᱪᱮᱫ ᱠᱚ ᱧᱟᱢᱚᱜ ᱜᱮᱭᱟ ᱟᱫᱚ ᱟᱯᱮᱥᱮᱱ ᱫᱚ ᱦᱟᱸᱜ?
ᱚᱱ ᱪᱮᱜᱠᱟ ᱪᱮᱜ ᱠᱚ ᱧᱟᱢᱚᱜ ᱜᱮᱭᱟ?
ᱚᱱᱛᱮ ᱦᱟᱸᱜ ᱡᱟᱦᱟᱱᱟᱜ ᱠᱚ ᱜᱮ ᱤᱭᱟᱹ ᱵᱤᱨᱵᱩᱨᱩ ᱠᱚᱫᱚ ᱵᱟᱹᱱᱩᱜ-ᱟ ᱢᱮᱱᱟᱜ ᱜᱮᱭᱟ ᱥᱮ ᱵᱟ ᱟᱯᱮᱥᱮᱱ ᱫᱚ?
ᱚ ᱵᱟᱪᱩᱜ ᱠᱟᱜᱼᱟ ᱟᱞᱮᱥᱮᱫ ᱫᱚ ᱚᱱᱟ ᱠᱚᱫᱚ᱾ ᱛᱚ ᱧᱮᱞ ᱨᱮᱱᱟᱜ ᱤᱪᱪᱷᱟᱹ ᱢᱮᱱᱟᱜᱼᱟ ᱵᱩᱨᱩ ᱠᱚ᱾ ᱵᱟᱝ ᱧᱮᱞ ᱵᱟᱲᱟ ᱦᱩᱭ ᱟᱠᱟᱱᱟ ᱛᱚ᱾ ᱚᱱᱟ ᱜᱮ᱾
ᱟᱪᱪᱷᱟ᱾ ᱛᱟᱦᱚᱞᱮ ᱟᱯᱮᱥᱮᱱ ᱫᱚ ᱦᱟᱸᱜ ᱯᱟᱛᱟ ᱠᱚᱫᱚ ᱦᱩᱭ ᱵᱟᱲᱟᱜ ᱜᱮᱭᱟ ᱥᱮ ᱵᱟᱝ ᱜᱮ?
ᱯᱟᱛᱟ ᱠᱚᱫᱚ ᱵᱟᱝ-ᱟ ᱵᱟᱝ ᱦᱩᱭ ᱵᱟᱲᱟᱣ ᱠᱟᱱᱟ᱾
ᱟᱪᱪᱷᱟ᱾
ᱟᱯᱮᱥᱮᱫ ᱫᱚ ᱦᱩᱭ ᱵᱟᱲᱟᱜ ᱠᱟᱱ ᱜᱮ?
ᱪᱮᱫ ᱞᱮᱠᱟ?
ᱟᱯᱮᱥᱮᱫ ᱫᱚ ᱯᱟᱛᱟ ᱯᱚ ᱠᱚ ᱦᱩᱭᱩᱜ ᱜᱮᱭᱟ?
ᱦᱩᱸ ᱦᱳᱭ ᱫᱚ ᱦᱩᱭᱩᱜ ᱜᱮᱭᱟ ᱱᱚᱛᱮ ᱦᱟᱸᱜ ᱢᱳᱴᱟᱢᱩᱴᱤ ᱫᱩ ᱛᱤᱱ ᱯᱟᱸᱪ ᱠᱤᱞᱳᱢᱤᱴᱟᱨ ᱜᱟᱱ ᱦᱟᱸᱜ ᱯᱷᱟᱨᱟᱠ ᱨᱮ ᱦᱚᱭᱩᱜ ᱜᱮᱭᱟ ᱦᱟᱸᱜ ᱞᱟᱹᱴᱩ ᱞᱟᱹᱴᱩ ᱯᱟᱛᱟ ᱦᱩᱭᱩᱜ ᱜᱮᱭᱟ ᱟᱞᱮᱥᱮᱱ ᱫᱚ᱾ ᱞᱟᱹᱴᱩ ᱵᱚᱞᱛᱮ ᱦᱟᱸᱜ ᱱᱚᱛᱮ
ᱪᱮᱫ ᱯᱟᱛᱟ ᱠᱚ ᱦᱩᱭᱩᱜ ᱛᱮ?
ᱱᱚᱛᱮ ᱦᱟᱸᱜ ᱵᱚᱨᱚ ᱯᱟᱛᱟ ᱵᱮᱱ ᱟᱸᱡᱚᱢ ᱠᱟᱜ ᱜᱮᱭᱟ?
ᱦᱚᱸ ᱦᱚᱸ ᱟᱡᱚᱢ ᱫᱚ ᱟᱡᱚᱢ ᱵᱟᱲᱟ ᱦᱩᱭᱠᱟᱱᱟ᱾
ᱦᱮᱸ ᱚᱱᱟ ᱵᱚᱨᱚ ᱯᱟᱛᱟ ᱜᱮ ᱦᱟᱸᱜ ᱟᱞᱮᱥᱱ ᱫᱚ ᱦᱟᱸᱜ ᱞᱟᱹᱴᱩ ᱵᱚᱞᱛᱮ ᱞᱟᱹᱴᱩ ᱯᱚᱨᱚᱵᱽ ᱦᱩᱭᱩᱜ ᱜᱮᱭᱟ᱾
ᱚ᱾
ᱦᱮᱸ ᱛᱚ᱾
ᱪᱮᱫᱞᱮᱠᱟ?
ᱦᱳᱭ ᱛᱚ ᱛᱟᱦᱚᱞᱮ ᱪᱟᱞᱟᱣ ᱦᱩᱭᱩᱜᱼᱟ ᱡᱟᱦᱟᱸ ᱛᱤᱥ, ᱡᱩᱫᱤ ᱚᱱᱠᱟ ᱴᱟᱭᱤᱢ ᱦᱳᱭᱳᱜ ᱠᱷᱟᱱ ᱫᱚ᱾
ᱟ ᱵᱟᱯᱮ ᱦᱮᱡ ᱵᱟᱲᱟᱣ ᱠᱟᱱ ᱜᱮᱭᱟ?
ᱵᱟᱝᱟ ᱥᱮᱱ ᱫᱚ ᱵᱟᱝ ᱥᱮᱱ ᱵᱟᱲᱟ ᱦᱩᱭ ᱠᱟᱱᱟ᱾
ᱟᱹᱰᱤ ᱦᱟᱸᱜ ᱥᱟᱺᱜᱤᱧ ᱥᱟᱺᱜᱤᱧ ᱠᱚ ᱨᱮᱱ ᱦᱚᱲ ᱠᱚ ᱦᱤᱡᱩᱜ ᱜᱮ ᱫᱚ ᱚᱱᱟ ᱱᱟᱢᱟᱞ ᱫᱤᱥᱚᱢ ᱠᱚᱨᱮ ᱦᱚᱸ ᱠᱚ ᱦᱤᱡᱩᱜ ᱜᱮᱭᱟ ᱥᱮ ᱱᱟᱦᱟᱜ ᱱᱟᱜ
ᱥᱮᱱ ᱫᱚᱠᱚ ᱥᱮᱱ ᱵᱟᱲᱟᱣ ᱟᱠᱟᱱ ᱜᱮᱭᱟ᱾ ᱛᱚ ᱠᱟᱹᱣᱰᱤ ᱠᱚᱨᱮᱱᱟᱜ ᱟᱱᱟᱴ ᱠᱚᱛᱮ ᱜᱮ ᱵᱟᱝ ᱥᱮᱱ ᱵᱟᱲᱟ ᱦᱩᱭ ᱟᱠᱟᱱᱟ᱾ ᱟᱹᱰᱤ ᱜᱟᱱ ᱟᱱᱟᱴ ᱛᱟᱦᱮᱸᱱ ᱜᱮᱭᱟ ᱥᱮ᱾
ᱟᱪᱪᱷᱟ᱾ ᱟᱯᱮ ᱥᱮᱱ ᱫᱚ ᱛᱟᱦᱚᱞᱮ ᱚᱱᱟ ᱦᱟᱸᱜ ᱵᱳᱞ ᱠᱷᱮᱞ ᱠᱚᱫᱚ ᱦᱩᱭ ᱵᱟᱲᱟᱜ ᱜᱮᱭᱟ ᱥᱮ ᱵᱟᱝ ᱜᱮ ᱚᱱᱛᱮ ᱫᱚ?
ᱦᱚᱸ ᱦᱩᱭᱩᱜ ᱜᱮᱭᱟ᱾
ᱪᱮᱫ ᱞᱮᱠᱟ ᱞᱟᱹᱴᱩ ᱧᱚᱜ ᱦᱟᱸᱜ ᱠᱷᱮᱞ ᱠᱚ ᱦᱩᱭᱩᱜ ᱜᱮᱭᱟ ᱚᱱᱛᱮ ᱫᱚ ᱟᱯᱮ ᱥᱮᱱ ᱫᱚ ᱦᱟᱸᱜ? ᱟᱵᱮᱱ ᱫᱚ ᱦᱟᱸᱜ ᱵᱟᱵᱮᱱ ᱪᱟᱞᱟᱣ ᱵᱟᱲᱟᱜ ᱜᱮᱭᱟ ᱟᱫᱟ ᱠᱷᱚᱵᱚᱨ ᱠᱚᱫᱚ ᱦᱟᱸᱜ ᱧᱮᱻ ᱥᱩᱨ ᱥᱩᱯᱩᱨᱤ ᱫᱚ ᱦᱩᱭᱩᱜ ᱠᱷᱟᱡ ᱫᱚ ᱦᱟᱸᱜ ᱵᱟᱲᱟᱭ ᱜᱮᱭᱟ ᱵᱮᱱ᱾
ᱦᱚᱸ ᱵᱚᱞ ᱠᱷᱮᱞ ᱨᱮᱱᱟᱜ ᱠᱷᱚᱵᱚᱨ ᱠᱚᱫᱚ ᱵᱟᱝ ᱞᱤᱧ ᱵᱟᱲᱟᱭ ᱜᱮᱭᱟ ᱩᱱᱟᱹᱜ ᱫᱚ ᱦᱟᱸᱜ᱾
ᱚ ᱟᱪᱪᱷᱟ ᱵᱟᱵᱮᱱ ᱵᱟᱲᱟᱭ ᱜᱮᱭᱟ᱾ ᱟᱫᱚ ᱵᱟᱝ ᱜᱮ ᱟᱫᱚ ᱦᱟᱸᱜ ᱚᱱᱠᱟ ᱪᱮᱫ ᱚᱱᱟ ᱥᱩᱨ ᱥᱩᱯᱩᱨ ᱦᱩᱭ ᱞᱮᱱᱠᱷᱟᱱ ᱫᱚ ᱦᱟᱸᱜ ᱠᱟᱹᱴᱤᱡ ᱵᱤᱱ ᱵᱟᱲᱟ ᱵᱩᱡ ᱵᱟᱲᱟᱭ ᱜᱮᱭᱟ ᱥᱮ ᱵᱟᱵᱮᱱ
ᱪᱮᱫ ᱞᱮᱠᱟ ᱡᱮ ᱵᱤᱱ ᱞᱟᱹᱭ ᱦᱚᱪᱚᱭ ᱫᱟ ᱵᱟᱹᱞᱤᱧ ᱵᱩᱡᱫᱟ ᱛᱚ᱾ ᱩᱸᱢ ᱢᱟᱱᱮ ᱵᱚᱪᱷᱚᱨ ᱨᱮ ᱢᱤᱫ ᱡᱚᱠᱷᱟ ᱠᱟᱱ ᱫᱚ ᱟᱞᱮ ᱟᱛᱩ ᱨᱮᱦᱚᱸ ᱱᱚᱰᱮ ᱫᱚ ᱠᱷᱮᱞ ᱠᱚ ᱫᱚᱦᱚᱭ ᱜᱮᱭᱟ ᱟᱫᱚ ᱚᱠᱟ ᱞᱮᱠᱟ ᱦᱟᱸᱜ ᱠᱷᱟᱱ ᱵᱤᱱ ᱞᱟᱹᱭ ᱦᱚᱪᱚᱭᱫᱟ ᱚᱱᱟ ᱢᱟ ᱵᱟᱞᱤᱧ ᱴᱷᱤᱭᱠᱟᱹ ᱫᱟᱲᱮᱭᱟᱜ ᱠᱟᱱᱟ ᱦᱟᱸᱜ᱾
ᱟᱞᱮ ᱥᱮᱱ ᱫᱚ ᱦᱟᱸᱜ ᱡᱮᱢᱚᱱ ᱱᱚᱛᱮ ᱦᱩᱭᱩᱜ ᱜᱮᱭᱟ ᱞᱟᱹᱴᱩ ᱫᱷᱟᱢᱟᱠᱟ ᱠᱚ ᱳᱭ ᱢᱟᱱᱮ ᱞᱟᱹᱴᱩ ᱫᱷᱟᱢᱟᱠᱟ ᱵᱚᱞᱛᱮ ᱪᱮᱫ ᱞᱮᱠᱟ ᱦᱟᱸᱜ ᱞᱟᱭ ᱵᱚᱞ ᱠᱷᱮᱞ ᱠᱚ ᱡᱮᱢᱚᱱ ᱞᱟᱹᱴᱩ ᱞᱟᱹᱴᱩ ᱠᱚ ᱫᱚᱦᱚᱭ ᱵᱟᱲᱟᱭ ᱜᱮᱭᱟ, ᱞᱟᱠᱷ ᱴᱟᱠᱟ ᱠᱚ ᱨᱮᱱᱟᱜ᱾
ᱵᱟᱝᱟ ᱚᱱᱠᱟ ᱫᱚ ᱵᱟᱝ ᱦᱩᱭᱩᱜ ᱜᱮᱭᱟ᱾
ᱛᱟᱦᱚᱞᱮ ᱟᱯᱮ ᱥᱮᱫ ᱫᱚ ᱦᱟᱸᱜ ᱵᱟᱝ ᱤᱭᱟᱹ ᱠᱚᱫᱚ ᱵᱟᱝ ᱠᱚ ᱧᱟᱢᱚᱜ ᱜᱮᱭᱟ ᱩᱱᱠᱩ ᱪᱷᱟᱛᱩ ᱠᱚ ᱯᱩᱴᱠᱟᱹ ᱠᱚ ᱡᱟᱦᱟᱸ ᱠᱚ ᱢᱮᱛᱟ ᱠᱚᱣᱟ᱾
ᱦᱚᱸ ᱵᱤᱨ ᱨᱮᱫᱚ ᱠᱚ ᱧᱟᱢᱚᱜ ᱜᱮᱭᱟ ᱟᱫᱚ ᱵᱤᱨ ᱫᱚ ᱵᱟᱝ ᱥᱮᱱ ᱵᱟᱲᱟ ᱦᱩᱭᱩᱜ ᱠᱟᱱᱟ ᱛᱚ᱾
ᱟᱪᱪᱷᱟ᱾
ᱟᱹᱜᱩ ᱠᱮᱭᱟ ᱠᱚ ᱪᱟᱞᱟᱜ ᱜᱮᱭᱟ ᱠᱚ ᱡᱟᱦᱟᱸᱭ ᱠᱚ ᱩᱱᱠᱩ ᱫᱚᱠᱚ ᱟᱹᱜᱩ ᱠᱚ ᱜᱮᱭᱟ᱾
ᱟᱪᱪᱷᱟ ᱛᱟᱦᱚᱞᱮ ᱟᱵᱮᱱ ᱫᱚ ᱦᱟᱸᱜ ᱤᱭᱟ. ᱢᱟᱴᱷ ᱥᱮᱫ ᱫᱚ ᱵᱟᱵᱮᱱ ᱪᱟᱞᱟᱣ ᱵᱟᱲᱟᱜ ᱜᱮᱭᱟ ᱦᱩᱲᱩ ᱨᱚᱦᱚᱭ ᱠᱚ ᱥᱮ᱾
ᱦᱩᱲᱩ ᱨᱚᱦᱚᱭ ᱠᱚᱫᱚ ᱚ ᱥᱮᱱ ᱫᱚ ᱞᱤᱧ ᱥᱮᱱ ᱵᱟᱲᱟ ᱜᱮᱭᱟ ᱛᱚ ᱩᱱᱟᱹᱜ ᱴᱟ ᱫᱚ ᱵᱟᱝ ᱜᱮ᱾
ᱟᱪᱪᱷᱟ
ᱢᱮᱱ ᱫᱟᱞᱤᱧ ᱪᱮᱫ ᱜᱟᱡᱮ ᱥᱟᱰᱮ ᱦᱤᱡᱩᱜ ᱠᱟᱱᱟ, ᱪᱮᱫ? ᱥᱟᱰᱮ ᱠᱟᱱᱟ ᱵᱟᱹᱞᱤᱧ ᱴᱷᱤᱠᱟᱹ ᱫᱟᱲᱮᱜ ᱠᱟᱱᱟ ᱚᱱᱟ ᱫᱚ᱾
ᱮᱸ ᱟᱹᱞᱤᱧ ᱴᱷᱮᱱ ᱥᱟᱰᱮ ᱠᱟᱱᱟ᱾
ᱦᱳᱭ
ᱟᱹᱞᱤᱧ ᱢᱟ ᱦᱟᱸᱜ ᱮ ᱱᱚᱝᱠᱟ ᱦᱟᱸᱜ ᱥᱟᱰᱮ ᱞᱮᱠᱟ ᱫᱚ ᱦᱟᱸᱜ ᱵᱟᱞᱤᱧ ᱵᱩᱡᱮᱜ-ᱟ᱾ ᱛᱚ ᱦᱟᱸᱜ ᱪᱮᱫ ᱞᱮᱠᱟ ᱵᱮᱱ ᱟᱸᱡᱚᱢᱮᱫ-ᱟ ᱵᱟᱹᱞᱤᱧ ᱵᱩᱡᱽ ᱫᱟᱲᱮᱭᱟᱜ ᱠᱟᱱᱟ ᱚᱱᱟ ᱜᱮ᱾
ᱦᱩᱲᱩ ᱨᱚᱦᱚᱭ ᱫᱚ ᱩᱱᱟᱹᱜ ᱫᱚ ᱵᱟᱝ-ᱟ ᱵᱟ. ᱧ ᱪᱟᱞᱟᱣ ᱟᱠᱟᱱᱟ ᱾
ᱟᱪᱪᱷᱟ ᱾ ᱛᱟᱦᱞᱮ ᱟᱯᱮ ᱥᱮᱫ ᱩᱱᱠᱩ ᱦᱟᱹᱠᱩ ᱠᱟᱴᱠᱚᱢ ᱠᱚ ᱧᱟᱢᱚᱜ ᱜᱮᱭᱟ ᱥᱮ ᱵᱟᱝ ᱦᱟᱸᱜ, ᱵᱟᱹᱭᱦᱟᱹᱲ ᱠᱚ
ᱦᱮᱸ ᱧᱟᱢᱚᱜ ᱜᱮᱭᱟ ᱠᱚ ᱦᱟᱹᱠᱩ ᱠᱟᱴᱠᱚᱢ ᱢᱟ ᱧᱟᱢᱚᱜ ᱜᱮᱭᱟ ᱦᱮ ᱮ ᱱᱮᱛᱟᱨ ᱫᱤᱱ ᱜᱮᱛᱚ ᱠᱚ ᱧᱟᱢᱚᱜ-ᱟ ᱡᱟᱹᱥᱛᱤ ᱫᱚ ᱟᱨ ᱟ ᱦᱟᱹᱠᱩ ᱫᱚ ᱢᱟᱱᱮ ᱵᱟᱹᱫᱽ ᱨᱮ ᱟᱹᱰᱤ ᱡᱳᱨ ᱜᱮᱠᱚ ᱧᱟᱢᱚᱜ ᱜᱮᱭᱟ ᱦᱮᱛᱟᱨ ᱫᱤᱱ ᱫᱚ᱾ ᱟᱨᱚ ᱜᱟᱰᱟ ᱠᱚ ᱡᱚᱠᱷᱚᱱ ᱵᱟᱱᱚᱜ-ᱟ ᱚᱱᱮ ᱩᱱ ᱡᱚᱠᱷᱚᱱ ᱡᱟᱹᱥᱛᱤ ᱠᱚ ᱧᱟᱢᱚᱜ ᱜᱮᱭᱟ᱾
ᱟᱫᱚ ᱚᱱᱟᱢ ᱥᱟᱵ ᱵᱟᱲᱟ ᱠᱚᱜᱮᱭᱟ ᱥᱮ ᱵᱟᱯᱮ ᱥᱟᱵ ᱵᱟᱲᱟ ᱠᱚᱜᱮᱭᱟ ᱾
ᱦᱚᱸ ᱥᱟᱵ ᱫᱚ ᱦᱩᱭᱩᱜ ᱜᱮᱭᱟ᱾
ᱟᱫᱚ ᱚᱲᱟᱜ ᱡᱚᱢ ᱞᱟᱹᱜᱤᱫ ᱥᱮ ᱦᱟᱸᱜ ᱟᱹᱠᱷᱨᱤᱧ ᱵᱟᱲᱟ ᱦᱚᱸ ᱟᱹᱠᱷᱨᱤᱧ ᱵᱟᱲᱟ ᱠᱚ ᱜᱮᱭᱟ ᱯᱮ᱾
ᱚ ᱟᱹᱠᱷᱨᱤᱧ ᱞᱟᱜᱟᱫ ᱛᱮᱫᱚ ᱡᱚᱢ ᱢᱟᱱᱮ ᱯᱟᱴᱟ ᱠᱚ ᱪᱮᱫ ᱠᱚᱯᱮ ᱢᱮᱛᱟᱜ-ᱟ ᱦᱟᱜ ᱠᱷᱟᱱ ᱟᱨᱚ ᱵᱩᱡᱷᱟᱹᱣ ᱟᱵᱤᱱ ᱥᱮ ᱵᱟᱝ-ᱟ᱾ ᱟᱫᱚ ᱦᱟᱜ ᱯᱟᱴᱟ ᱠᱚ ᱚᱱᱟ ᱪᱮᱫ ᱠᱚᱠᱚ ᱢᱮᱛᱟᱜ ᱫᱚ ᱜᱩᱱᱤ ᱠᱚ ᱚᱱᱟ ᱠᱚ ᱦᱟᱸᱜ᱾ ᱵᱟᱭᱦᱟᱹᱲ ᱨᱮᱠᱚ ᱚᱰᱟᱣᱟ ᱛᱚ᱾ ᱚ ᱚᱱᱟᱨᱮ ᱡᱷᱟᱹᱞᱤ ᱠᱚᱫᱚ ᱩᱱᱠᱩ ᱫᱚᱠᱚ ᱟᱠᱷᱨᱤᱧ ᱠᱚᱜᱮ ᱭᱟ ᱟᱨ ᱡᱟᱸᱦᱟᱸ ᱮᱢᱱᱤ ᱠᱚ ᱥᱟᱵ ᱠᱚ ᱩᱱᱠᱩ ᱠᱚᱫᱚ ᱵᱟᱝ ᱜᱮ ᱨᱚᱦᱚᱲ ᱞᱮᱠᱟ᱾ ᱨᱚᱦᱚᱲ ᱦᱚᱸ ᱦᱩᱭᱩᱜ ᱜᱮᱭᱟ ᱛᱚ ᱡᱚᱠᱷᱚᱱ ᱠᱚ ᱡᱟᱹᱥᱛᱤ ᱜᱚᱫᱚᱜᱼᱟ᱾
ᱟᱞᱮ ᱥᱮᱱ ᱫᱚ ᱦᱟᱸᱜ ᱚᱱᱠᱟ ᱠᱚ ᱢᱮᱱᱟᱠᱚ ᱦᱟᱸᱜ, ᱡᱟᱸᱦᱟ ᱠᱚ ᱢᱮᱛᱟᱜᱼᱟ ᱟᱞᱮ ᱥᱮᱱ ᱫᱚ ᱦᱟᱸᱜ᱾ ᱮᱱ ᱨᱚᱲ ᱠᱚᱦᱚᱸ ᱵᱷᱮᱜᱟᱨᱚᱜ ᱜᱮᱭᱟ ᱥᱮ ᱠᱟᱹᱴᱤᱡ ᱫᱚ ᱦᱟᱸᱜ᱾ ᱟᱫᱚ ᱟᱞᱮᱥᱮᱱ ᱫᱚ ᱦᱟᱸᱜ ᱚᱱᱟ ᱜᱷᱩᱱᱤ ᱫᱚ ᱦᱟᱸᱜ ᱜᱷᱩᱱᱤ ᱠᱚ ᱢᱮᱛᱟᱜ ᱠᱟᱱᱟ ᱱᱟᱜ᱾ ᱟᱨ ᱚᱱᱟ ᱠᱚ ᱢᱮᱛᱟᱜᱼᱟ ᱱᱮᱛᱟᱨ᱾ ᱴᱚᱨᱚᱴᱟᱝ ᱠᱚ ᱢᱮᱛᱟᱜ-ᱟ ᱟᱞᱮ ᱥᱮᱱ ᱫᱚ ᱦᱟᱸᱜ᱾ ᱟᱫᱚ ᱦᱟᱸᱜ ᱟᱞᱮ ᱥᱮᱱ ᱫᱚ ᱚᱱᱟ ᱠᱚ ᱚᱰᱟᱣ ᱵᱟᱲᱟᱭ ᱜᱮᱭᱟᱞᱮ᱾
ᱚᱱᱟ ᱠᱚᱫᱚ
ᱪᱮᱫ ᱞᱮᱠᱟ?
ᱢᱟᱱᱮ ᱚᱱᱟ ᱡᱟᱸᱦᱟᱸ ᱵᱤᱱ ᱞᱟᱹᱭ ᱠᱮᱜ-ᱟ ᱚᱱᱟ ᱫᱚ ᱟᱸᱡᱚᱢ ᱫᱚ ᱟᱸᱡᱚᱢ ᱦᱩᱭ ᱠᱟᱱᱟ ᱛᱚ᱾ ᱧᱮᱞ ᱫᱚ ᱵᱟᱝ ᱞᱤᱧ ᱧᱮᱞ ᱠᱟᱫᱟ ᱛᱚ ᱧᱮᱞ ᱠᱟᱜ ᱨᱮᱦᱚᱞᱮᱧ ᱯᱟᱞᱮ ᱪᱚ ᱟᱞᱮ ᱥᱮᱫ ᱫᱚ ᱚᱱᱟ ᱫᱚ ᱟᱞᱟᱫᱟ ᱠᱚ ᱢᱮᱛ
ᱦᱳᱭ, ᱦᱩᱸ
ᱟᱞᱮ ᱥᱮᱱ ᱫᱚ ᱚᱱᱟᱜᱮ ᱡᱟᱹᱥᱛᱤ ᱠᱚ ᱦᱟᱸᱜ ᱠᱚ ᱚᱰᱟᱣ ᱵᱟᱲᱟᱭ ᱜᱮᱭᱟ ᱟᱫᱚ, ᱱᱤᱛᱚᱜ ᱫᱚ ᱦᱟᱸ ᱵᱟᱝ ᱠᱚ ᱚᱰᱟᱣᱣᱟ ᱡᱚᱦᱚᱜ ᱦᱩᱲᱩ ᱠᱚᱦᱚᱸ ᱠᱟᱹᱴᱤᱡ ᱵᱟᱦᱟ ᱧᱚᱜᱚᱜᱼᱟ᱾ ᱮᱜ ᱜᱮᱞᱮ ᱧᱚᱜᱚᱜᱼᱟ ᱦᱩᱲᱩ ᱠᱚ᱾ ᱦᱳᱭ ᱛᱚᱠᱷᱚᱱ ᱠᱚ ᱦᱟᱸᱜ ᱠᱚ ᱚᱰᱟᱣᱟ᱾
ᱛᱟᱞᱦᱮ ᱟᱲᱟᱜ ᱥᱟᱠᱟᱢ ᱠᱚ ᱟᱯᱮᱥᱮᱫ ᱫᱚ ᱪᱮᱫ ᱠᱚ ᱧᱟᱢᱚᱜ ᱜᱮᱭᱟ?
ᱟᱞᱮ ᱥᱮᱱᱫᱚ ᱦᱟᱸᱜ ᱡᱚᱛᱚ ᱨᱚᱠᱚᱢ ᱜᱮ ᱟᱹᱞᱤᱧ ᱫᱚ ᱦᱟᱸᱜ ᱴᱷᱤᱠ ᱦᱟᱜ ᱧᱩᱛᱩᱢ ᱵᱟᱹᱞᱤᱧ ᱵᱟᱲᱟᱭᱟ ᱪᱮᱫᱠᱟ ᱠᱚ ᱟᱲᱟᱜ ᱠᱚ ᱧᱩᱛᱩᱢ ᱠᱚ ᱢᱮᱛᱟᱜᱼᱟ ᱟᱫᱚ ᱦᱟᱸᱜ ᱤᱱ ᱚᱲᱟᱜ ᱦᱚᱲ ᱠᱚ ᱟᱹᱜᱩᱭ ᱵᱟᱲᱟᱭ ᱟᱜᱩᱭᱟ ᱟᱫᱚ ᱦᱟᱸᱜ ᱡᱚᱢ ᱫᱚ ᱡᱚᱢ ᱵᱟᱲᱟ ᱦᱩᱭ ᱠᱟᱱ ᱜᱮᱭᱟ ᱪᱮᱫ ᱠᱚ ᱧᱩᱛᱩᱢ ᱠᱚ ᱦᱟᱸᱜ ᱴᱷᱤᱠ ᱵᱟᱹᱞᱤᱧ ᱵᱟᱲᱟᱭ ᱜᱮᱭᱟ
ᱚ
ᱡᱚᱛᱚ ᱨᱚᱠᱚᱢ ᱜᱮ ᱦᱟᱸᱜ ᱡᱟᱦᱟᱸ ᱠᱚᱞᱤᱧ ᱵᱟᱲᱟᱭᱟ ᱚᱱᱟ ᱠᱚᱫᱚᱞᱤᱧ ᱡᱚᱢ ᱵᱟᱲᱟ ᱟᱠᱟᱫ ᱜᱮ ᱟᱫᱚ ᱟᱹᱰᱤ ᱠᱤᱪᱷᱩ ᱦᱟᱸᱜ ᱧᱟᱢᱚᱜ ᱜᱮᱭᱟ ᱥᱮ ᱱᱮᱛᱟᱨ ᱦᱚᱸ ᱵᱟᱲᱜᱮ ᱠᱚᱨᱮ ᱵᱟᱦᱟ ᱮ ᱟᱲᱟᱜ ᱵᱟᱲᱟᱜ ᱠᱟᱱ ᱜᱮᱭᱟ
ᱦᱚᱸ ᱦᱚᱸ ᱛᱟᱞᱦᱮ ᱪᱟᱛᱚᱢ ᱟᱲᱟᱜ ᱠᱚᱫᱚ ᱵᱤᱱ ᱡᱚᱢ ᱠᱟᱜ ᱜᱮᱭᱟ ᱥᱮᱼᱼ ᱚ ᱥᱮ ᱵᱟᱵᱮᱱ ᱵᱟᱲᱟᱭᱟ ᱚᱱᱟ ᱪᱮᱫ ᱞᱮᱠᱟᱱ
ᱟᱫᱚ ᱴᱷᱤᱠ ᱦᱟᱜ ᱧᱩᱛᱩᱢ ᱫᱚ ᱦᱟᱸᱜ ᱧᱩᱛᱩᱢ ᱫᱚ ᱟᱸᱡᱚᱢ ᱡᱩᱫᱤ ᱟᱸᱡᱚᱢ ᱠᱟᱜ ᱨᱮᱦᱚᱸ ᱢᱟᱱᱮ ᱧᱮᱞ ᱵᱟᱞᱤᱧ ᱧᱮᱞ ᱠᱟᱜᱼᱟ ᱡᱟᱦᱟᱸᱞᱤᱧ ᱧᱮᱞ ᱟᱠᱟᱜ ᱨᱮᱦᱚᱸ ᱚᱱᱟ ᱧᱩᱛᱩᱢ ᱵᱟᱞᱤᱧ ᱵᱟᱲᱟᱭᱟ ᱟ ᱴᱷᱤᱠ ᱡᱚᱢ ᱯᱟᱪᱮᱫ ᱞᱤᱧ ᱡᱚᱢ ᱠᱟᱜ ᱜᱮᱭᱟ ᱵᱟᱞᱤᱧ ᱞᱟᱹᱭ ᱫᱟᱲᱮᱭᱟᱜ ᱠᱟᱱᱟ।
ᱚᱱᱟ ᱫᱚ ᱡᱟᱦᱟᱸ ᱚᱱᱮ ᱵᱟᱹᱫᱽ ᱠᱚᱨᱮ ᱦᱩᱭᱩᱜ ᱜᱮᱫᱚ ᱚᱱᱮ ᱚᱱᱟ ᱞᱤᱧ ᱞᱟᱹᱭ ᱮᱫᱟ ᱚᱱᱮ ᱯᱩᱱᱭᱟ ᱠᱟᱛᱮᱜ ᱡᱟᱦᱟᱸ ᱥᱟᱠᱟᱢ ᱛᱟᱦᱮᱱ ᱫᱚ
ᱚᱻ
ᱚᱱᱟ ᱟᱯᱮᱥᱮᱫ ᱦᱟᱸᱜ ᱪᱮᱫ ᱠᱚ ᱢᱮᱛᱟᱜᱼᱟ ᱚᱱᱟ ᱫᱚ ᱦᱟᱸᱜ ᱵᱟᱝ ᱞᱤᱧ ᱞᱟᱹᱭ ᱫᱟᱲᱮᱭᱟᱜ ᱚᱱᱟ ᱠᱟᱹᱴᱤᱡ ᱞᱟᱹᱭ ᱵᱩᱡᱷᱟᱹᱜ ᱵᱮᱱᱟ ᱛᱚ ᱵᱩᱡᱷᱟᱹᱣ ᱫᱟᱲᱮᱭᱟᱜ ᱠᱟᱱ ᱠᱷᱟᱱ ᱵᱤᱱ
ᱟᱫᱚ ᱦᱟᱸᱜ ᱴᱷᱤᱠ ᱟᱞᱤᱧ ᱫᱚ ᱦᱟᱸᱜ ᱵᱟᱹᱞᱤᱧ ᱪᱟᱞᱟᱣ ᱵᱟᱲᱟ ᱟᱥᱮ ᱚᱲᱟᱜ ᱦᱚᱲ ᱠᱚ ᱪᱞᱟᱣ ᱵᱟᱲᱟᱜ ᱜᱮᱭᱟ ᱟᱫᱚ ᱪᱤᱠᱟᱹ ᱛᱮᱞᱤᱧ ᱵᱩᱡᱟ ᱡᱮ ᱱᱚᱣᱟ ᱫᱚ ᱱᱚᱣᱟ ᱧᱩᱛᱩᱢ ᱠᱚ ᱢᱮᱛᱟᱜᱼᱟ ᱴᱷᱤᱠ ᱡᱚᱢ ᱵᱟᱲᱟ ᱫᱚᱞᱤᱧ ᱡᱚᱢ ᱵᱟᱲᱟ ᱠᱟᱫ ᱜᱮᱭᱟ ᱟᱥᱟ ᱠᱚᱨᱮ ᱦᱟᱸᱜ ᱢᱮ
ᱴᱤ
ᱦᱮ
ᱵᱟᱹᱫᱽ ᱠᱚᱨᱮ ᱠᱤ ᱦᱩᱭᱩᱜ ᱜᱮᱭᱟ ᱟᱨ ᱚᱱᱟ ᱯᱩᱠᱷᱨᱤ ᱠᱚᱨᱮ ᱟᱞᱮᱥᱮᱫ ᱢᱟ ᱯᱩᱠᱷᱨᱤ ᱠᱚᱨᱮ ᱦᱚᱸ ᱦᱩᱭᱩᱜ ᱜᱮᱭᱟ ᱵᱟᱹᱫᱽ ᱠᱚᱨᱮ ᱦᱚᱸ ᱚᱱᱟ ᱛᱮᱞᱮ ᱞᱟᱹᱭ ᱮᱫᱟ
ᱚᱱᱟ ᱨᱮᱱᱟᱜ ᱧᱩᱛᱩᱢ ᱫᱚ ᱦᱟᱸᱜ ᱴᱷᱤᱠ ᱵᱟᱹᱞᱤᱧ ᱵᱟᱲᱟᱭᱟ ᱛᱚ ᱦᱟᱹᱜ ᱟᱜᱩᱭ ᱜᱮᱭᱟ ᱠᱚ ᱚᱲᱟᱜ ᱦᱚᱲ ᱜᱮᱼᱼ ᱮᱸ ᱯᱨᱚᱛᱤ ᱫᱤᱱ ᱞᱮᱠᱟ ᱠᱚ ᱪᱟᱞᱟᱜ ᱜᱮᱭᱟ ᱠᱚ ᱟᱭᱩᱵ ᱵᱮᱲᱟ ᱥᱚᱢᱚᱭ ᱵᱟᱹᱭᱠᱟᱞ ᱵᱮᱞᱟ ᱥᱚᱢᱚᱭ ᱟᱫᱚ ᱟᱜᱩᱭ ᱜᱮᱭᱟ ᱠᱚ᱾
ᱦᱮᱸ ᱛᱚ᱾
ᱟᱯᱮ ᱥᱮᱱ ᱫᱚ ᱦᱟᱸᱜ ᱪᱮᱜ ᱞᱮᱠᱟ ᱧᱟᱢᱚᱜ-ᱟ ᱟᱯᱮ ᱥᱮᱱ ᱫᱚ ᱧᱟᱢᱚᱜ ᱜᱮᱭᱟ ᱦᱟᱸᱜ?
ᱦᱮᱸ ᱟᱞᱮ ᱥᱮᱜ ᱫᱚ ᱡᱚᱛᱚ ᱨᱚᱠᱚᱢᱟᱜ ᱟᱲᱟᱜ ᱜᱮ ᱧᱟᱢᱚᱜ ᱜᱮᱭᱟ᱾ ᱢᱟᱱᱮ ᱟᱲᱟᱜ ᱥᱟᱠᱟᱢ ᱠᱚᱨᱮ ᱫᱚ ᱢᱟᱱᱮ ᱩᱱᱟᱹᱜ ᱟᱱᱟᱴ ᱫᱚ ᱵᱟᱹᱪᱩᱜ ᱟᱹᱱᱤᱡ ᱡᱚᱛᱚ ᱨᱚᱠᱚᱢᱟᱜ ᱜᱮ ᱧᱟᱢᱚᱜᱼᱼ ᱜᱮᱭᱟ ᱟᱨ ᱡᱚᱛᱚ ᱨᱚᱠᱚᱢᱟᱜ ᱟᱲᱟᱜ ᱜᱮ ᱡᱚᱢ ᱫᱚ ᱦᱩᱭ ᱠᱟᱱᱟ᱾ ᱦᱚᱸ᱾
ᱟᱵᱮᱱ ᱫᱚ ᱦᱟᱸᱜ ᱧᱩᱛᱩᱢ ᱠᱚ ᱦᱟᱸᱜ ᱵᱮᱱ ᱵᱟᱲᱟᱭ ᱜᱮᱭᱟ ᱟᱲᱟᱜ ᱥᱟᱠᱟᱢ ᱠᱚᱨᱮᱱᱟᱜ ᱟᱹᱞᱤᱧ ᱫᱚ ᱴᱷᱤᱠ ᱵᱟᱹᱞᱤᱧ ᱵᱟᱲᱟᱭᱟ᱾
ᱚᱱᱟ ᱫᱚᱧ ᱵᱟᱰᱟᱭ ᱜᱮᱭᱟ ᱚᱱᱟ ᱠᱚᱫᱚ᱾
ᱟᱨ ᱛᱟᱞᱦᱮ ᱟᱯᱮ ᱥᱮᱱ ᱫᱚ ᱟᱨ ᱪᱮᱜ ᱠᱚ ᱧᱟᱢᱚᱜ ᱜᱮᱭᱟ ᱡᱟᱦᱟᱸᱱᱟᱜ ᱡᱚᱢ ᱵᱚᱞᱼᱼ ᱛᱮᱸᱜᱻ ᱟᱯᱮ ᱥᱮᱱ ᱫᱚ ᱵᱤᱨ ᱵᱩᱨᱩ ᱠᱚ ᱥᱟᱸᱜᱤ ᱧᱚᱜ ᱜᱮᱭᱟ ᱦᱟᱸᱜ ᱟᱫᱚ ᱴᱷᱤᱠ ᱜᱮ ᱡᱚᱢ ᱠᱚᱫᱚ ᱧᱟᱢᱚᱜ ᱜᱮᱭᱟ ᱛᱮᱨᱮᱞ ᱵᱤᱞᱤ ᱠᱚ ᱛᱚᱨᱚᱵ ᱵᱤᱞᱤ ᱠᱚ। ᱡᱟᱦᱟᱸ ᱥᱤᱡᱤᱱ ᱠᱚᱨᱮ ᱦᱩᱭ ᱵᱟᱲᱟᱜ ᱜᱮᱭᱟ।
ᱚᱱᱟ ᱠᱚᱫᱚ ᱟᱞᱮ ᱫᱚ ᱢᱟᱱᱮᱼᱼ ᱟᱞᱮ ᱥᱩᱨ ᱨᱮ ᱡᱟᱦᱟᱸ ᱵᱤᱨ ᱢᱮᱱᱟᱜ-ᱟ ᱚᱱᱟ ᱠᱚᱫᱚ ᱢᱟᱱᱮᱼᱼ ᱵᱟᱝ ᱞᱤᱧ ᱧᱮᱞ ᱵᱟᱲᱟ ᱟᱠᱟᱜ-ᱟ᱾
ᱟᱪᱪᱷᱟ᱾
ᱢᱟᱱᱮ ᱛᱤᱨᱤᱞ ᱡᱚᱢ ᱨᱮᱱᱟᱜ ᱢᱤᱫᱴᱟᱝ ᱥᱟᱛ ᱢᱮᱱᱟᱜ-ᱟᱱ ᱢᱟᱱᱮ ᱡᱚᱛᱚ ᱜᱮ ᱵᱤᱨ ᱨᱮᱱᱟᱜ ᱡᱤᱱᱤᱥ ᱫᱚ ᱢᱟᱱᱮ ᱥᱟᱛ ᱟᱹᱱᱤᱡ ᱠᱟᱱ ᱜᱮᱭᱟ ᱛᱚ ᱵᱟᱝ ᱧᱮᱞ ᱵᱟᱲᱟ ᱦᱩᱭ ᱠᱟᱱᱟ ᱱᱚᱸᱰᱮ ᱠᱷᱚᱱᱟᱜ ᱫᱚ᱾ ᱥᱮ ᱚᱲᱟᱜ ᱦᱚᱲ ᱠᱚᱦᱚᱸ ᱪᱟᱞᱟᱣ ᱠᱟᱱ ᱨᱮᱦᱚᱸ ᱠᱚ ᱵᱟᱝ ᱠᱚ ᱟᱜᱩᱣ ᱵᱟᱲᱟᱣ ᱠᱟᱜ-ᱟ ᱠᱚ᱾
ᱟᱪᱪᱷᱟ᱾ ᱟᱞᱮ ᱥᱮᱱ ᱫᱚ ᱦᱟᱸᱜ ᱧᱟᱢᱚᱜ ᱜᱮᱭᱟ ᱡᱚᱛᱚ ᱨᱚᱠᱚᱢ ᱜᱮ ᱮᱢ ᱵᱤᱨ ᱵᱩᱨᱩ ᱠᱚ ᱟᱹᱰᱤ ᱥᱩᱨ ᱧᱚᱜ ᱜᱮᱭᱟ ᱛᱚ ᱦᱟᱸᱜ᱾ ᱚ ᱡᱚᱛᱚ ᱨᱚᱠᱚᱢ ᱡᱚᱢ ᱵᱟᱲᱟᱭ ᱛᱟᱞᱮ ᱦᱟᱸᱜ ᱟᱯᱮ ᱫᱚ ᱦᱟᱸᱜ ᱵᱟᱯ ᱩᱧᱻ ᱟ ᱠᱟᱴᱤᱡ ᱮᱢ ᱡᱚᱢ ᱵᱟᱲᱟᱣ ᱠᱟᱜ ᱜᱮᱭᱟ ᱵᱮᱱ ᱥᱮ? ᱥᱮ ᱵᱟᱵᱮᱱ ᱡᱚᱢ ᱵᱟᱲᱟᱣ‌ ᱠᱟᱜ ᱜᱮᱭᱟ?
ᱚᱱᱟ ᱪᱮᱜ ᱚᱱᱟ ᱛᱤᱨᱤᱞ ᱠᱚ?
ᱦᱮᱸ᱾
ᱛᱤᱨᱤᱞ ᱠᱚᱫᱚ ᱱᱤᱭᱟᱹ ᱡᱮᱠᱷᱟ ᱫᱚ ᱢᱤᱫᱴᱟᱝ ᱦᱚᱸ ᱵᱟᱝ ᱞᱤᱤᱧ ᱡᱚᱢ ᱠᱟᱜ-ᱟ ᱦᱟᱱᱟ ᱡᱮᱠᱷᱟ ᱞᱤᱧ ᱡᱚᱢ ᱞᱮᱜ-ᱟ᱾ ᱟᱨ ᱛᱟᱨᱚᱵ ᱯᱤᱞᱤ ᱠᱩᱫᱩ ᱛᱤᱥ ᱨᱮᱪᱚ ᱞᱤᱧ ᱡᱚᱢ ᱞᱮᱫᱟ᱾ ᱵᱷᱩᱱᱰᱨᱩ ᱵᱤᱞᱤ ᱠᱚᱫᱚ ᱛᱤᱥ ᱨᱮ ᱪᱚᱝ ᱫᱤᱥᱟᱹ ᱦᱚᱸ ᱵᱟᱹᱪᱩᱜ ᱟᱹᱱᱤᱡ᱾
ᱦᱮᱸ᱾
ᱡᱟᱦᱟᱸ ᱛᱤᱥ ᱡᱩᱫᱤ ᱟᱯᱮ ᱫᱤᱥᱚᱢ ᱥᱮᱜ ᱪᱟᱞᱟᱣ ᱦᱩᱭᱩᱜ-ᱟ ᱛᱚ ᱩᱱ ᱥᱩᱢᱟᱹᱼᱼ